ᱦᱮᱞᱳ ᱾ ᱦᱮᱞᱳ ᱾ ᱦᱮᱞᱳ ᱾
ᱦᱮᱞᱳ ᱾
ᱦᱮᱸ ᱜᱚᱝᱠᱮ ᱡᱚᱦᱟᱨ ᱜᱮ ᱾
ᱦᱮᱸ ᱡᱚᱦᱟᱨ ᱜᱮ
ᱦᱚᱸ ᱫᱤᱭᱮ ᱪᱮᱫ ᱵᱮᱱ ᱪᱤᱠᱟ ᱵᱟᱲᱟᱭᱮᱫᱟ?
ᱱᱚᱜᱼᱚᱭ ᱫᱩᱲᱩᱵ ᱠᱟᱱᱟᱞᱤᱧ ᱪᱮᱫ ᱟᱨ ᱮᱢ ᱪᱤᱠᱟᱭᱟ, ᱟᱯᱮ ᱪᱮᱫ ᱯᱮ ᱪᱤᱠᱟᱭᱮᱫᱟ?
ᱟᱞᱮ ᱫᱚ ᱱᱚᱜᱼᱚᱭ ᱦᱟᱹᱠᱩ ᱞᱮ ᱴᱟᱵᱩᱜ ᱵᱟᱲᱟᱭᱮᱫ ᱠᱚᱣᱟ᱾
ᱚ ᱵᱷᱟᱜᱮ ᱠᱚ ᱧᱟᱢᱚᱜ ᱠᱟᱱᱟ ᱥᱮ᱾
ᱦᱮ ᱦᱮ ᱱᱚᱛᱮ ᱦᱮᱡ ᱦᱳᱭ ᱥᱮᱸᱫᱽᱨᱟ ᱦᱮᱡ ᱦᱳᱭ ᱠᱟᱱᱟ᱾
ᱚ ᱧᱟᱢᱚᱜ ᱠᱟᱱ ᱜᱮᱭᱟ ᱠᱚ,
ᱦᱮᱸ
ᱚ ᱟᱨ ᱱᱚᱛᱮ ᱛᱷᱚᱲᱟ ᱴᱟᱣᱟᱨᱮ ᱰᱤᱥᱴᱟᱵ ᱮᱫ ᱛᱟᱢᱟ ᱥᱮ᱾
ᱦᱚ ᱦᱳᱭ ᱫᱟᱲᱮᱭᱟᱜᱼᱟ ᱱᱚᱛᱮ ᱤᱭᱟᱹ ᱠᱟᱱᱟ ᱛᱚ ᱢᱤᱫᱴᱮᱱ ᱱᱟᱥᱮ ᱫᱚ ᱵᱤᱨ ᱢᱮᱱᱟᱜ᱾
ᱚ
ᱱᱤᱛᱚᱜ ᱟᱸᱡᱚᱢᱚᱜ ᱠᱟᱱᱟ᱾
ᱦᱮᱸ ᱚᱱᱟ ᱨᱮᱜᱮ ᱴᱟᱣᱟᱨ ᱛᱷᱚᱲᱟᱭ ᱰᱤᱥᱴᱟᱵ ᱫᱟᱭ᱾
ᱟᱪᱪᱷᱟ ᱤᱧ ᱫᱚᱧ ᱟᱸᱡᱚᱢ ᱧᱟᱢᱮᱫ ᱜᱮᱭᱟ᱾
ᱦᱮᱸ ᱦᱮᱸ ᱱᱤᱛᱚᱜ ᱫᱚ ᱟᱸᱡᱚᱢᱚᱜ ᱠᱟᱱ ᱜᱮᱭᱟ ᱛᱚᱵᱮ ᱪᱮᱫ ᱞᱮᱼᱼ ᱠᱟ ᱥᱚᱨᱚᱦᱟᱭ ᱠᱚ ᱥᱮ ᱪᱮᱫ ᱠᱚ ᱯᱚᱨᱚᱵᱽ ᱟᱯᱮ ᱚᱱᱛᱮ ᱫᱚᱯᱮ ᱢᱟᱱᱟᱣ ᱜᱮᱭᱟ?
ᱴᱷᱤᱠ ᱟᱪᱷᱮ
ᱟᱸᱡᱚᱢ, ᱟᱸᱡᱚᱢ ᱠᱮᱫᱟᱢ᱾
ᱦᱮᱸ ᱟᱸᱡᱚᱢ ᱦᱩᱭᱱᱟ᱾
ᱪᱟᱠᱟᱢ ᱞᱟᱹᱭ ᱠᱮᱫᱟ ᱵᱟᱪᱚᱧ ᱟᱸᱡᱚᱢ ᱞᱮᱫᱼᱟ?
ᱚ ᱢᱮᱱᱫᱟᱹᱧ ᱱᱚᱛᱮ ᱨᱮ ᱡᱚᱛᱚ ᱜᱮ ᱢᱟᱱᱟᱣ ᱦᱳᱭᱳᱜᱼᱟ ᱢᱟᱱᱟ ᱫᱚ᱾
ᱚ ᱦᱮᱸ ᱮᱸ ᱦᱚᱞᱟ ᱢᱟᱫᱷᱮᱨ ᱟᱢ ᱟᱢᱵᱚᱛᱤ ᱯᱮ ᱪᱮᱫ ᱞᱮᱠᱟ ᱯᱮ ᱢᱟᱱᱟᱣ ᱠᱮᱫᱟ ᱛᱚᱵᱮ?
ᱦᱮᱸ ᱟᱢᱵᱟᱵᱚᱛᱤ ᱠᱚᱫᱚ ᱵᱮᱥ ᱵᱷᱟᱞᱮ ᱜᱮ ᱛᱟᱵ ᱮᱱᱟ᱾
ᱚ
ᱚᱱᱛᱮ
ᱱᱚᱛᱮ ᱦᱚᱸ ᱡᱚᱛᱚ ᱜᱮᱞᱮ ᱢᱟᱱᱟᱣ ᱜᱮᱭᱟ ᱤᱭᱟᱹ ᱠᱚ ᱥᱚᱨᱚᱦᱟᱭ ᱠᱚᱦᱚᱸ ᱤᱭᱟᱹ ᱠᱚᱦᱚᱸ ᱟᱢᱵᱚᱛᱤ ᱫᱚ ᱦᱚᱞᱟ, ᱞᱟᱦᱟ ᱫᱤᱱ ᱛᱟᱦᱮᱸ ᱠᱟᱱᱟ ᱵᱟᱝ?
ᱦᱮᱸ ᱦᱮᱸ
ᱟᱫᱚ ᱦᱮᱸ ᱟᱫᱚ ᱱᱚᱜᱼᱚᱭ ᱥᱩᱠᱨᱤ ᱡᱤᱞ ᱠᱚᱞᱮ ᱡᱚᱢ ᱠᱮᱫᱟ᱾ ᱟᱨ ᱠᱟᱱᱴᱷᱟᱲ ᱠᱚ ᱵᱮᱞᱮ ᱩᱞ ᱵᱤᱞᱤ᱾ ᱚᱱᱟ ᱜᱮ
ᱦᱮᱸ ᱚᱱᱟᱜᱮ ᱱᱚᱛᱮ ᱦᱚᱸ ᱚᱱᱟ ᱠᱚᱜᱮ ᱡᱚᱢ ᱦᱳᱭᱳᱜᱼᱟ᱾
ᱦᱮᱸ ᱦᱮᱸ ᱛᱟᱦᱚᱞᱮ ᱪᱤᱞᱤ ᱠᱚ ᱦᱟᱹᱠᱩ ᱠᱚ ᱧᱟᱢᱚᱜ ᱠᱟᱱᱟ ᱚᱱᱛᱮ ᱫᱚ?
ᱦᱟᱹᱠᱩ ᱫᱚ ᱩᱱᱠᱩ ᱪᱮᱫ ᱠᱚ ᱢᱮᱛᱟᱜ ᱠᱟᱱᱟ ᱥᱳᱞ ᱦᱟᱹᱠᱩ ᱞᱮ ᱤᱭᱟᱹᱭᱮᱫ ᱠᱚᱣᱟ ᱥᱳᱞ ᱦᱟᱹᱠᱩ
ᱚ ᱦᱩᱸ ᱟᱭᱢᱟ ᱦᱚᱲ ᱯᱮ ᱪᱟᱞᱟᱣ ᱟᱠᱟᱱᱟ ᱥᱮ ᱟᱢ ᱢᱚᱛᱚᱡ?
ᱵᱟᱝ ᱵᱟᱨ ᱯᱮ ᱦᱚᱲ ᱢᱮᱱᱟᱜ ᱞᱮᱭᱟ᱾
ᱚ
ᱟᱫᱚ ᱱᱚᱛᱮ ᱫᱚᱭ ᱳᱭ ᱳᱭ ᱳᱭ, ᱟᱨᱠᱤ ᱫᱟᱲᱟ ᱵᱟᱲᱟ ᱫᱟᱲᱟ ᱵᱟᱲᱟ ᱛᱟᱦᱞᱮ ᱱᱚᱛᱮ ᱵᱚᱱ ᱧᱮᱞ ᱠᱚᱣᱟ ᱟᱨᱠᱤ,
ᱦᱮᱸ ᱦᱮᱸ ᱩᱸ ᱥᱮ ᱚᱱᱛᱮ ᱦᱮᱸ ᱦᱮᱸ ᱞᱟᱹᱭ ᱢᱮ
ᱱᱚᱛᱮ ᱫᱚ ᱥᱮ ᱚᱱᱟ ᱟᱫᱷᱩᱱᱤᱠ ᱯᱚᱫᱽᱷᱚᱛᱤ ᱱᱮᱛᱟᱨ ᱡᱟᱦᱟᱸᱱ ᱪᱟᱭᱱᱟ ᱠᱚ ᱥᱤᱥᱴᱮᱢ ᱢᱮᱱᱟᱜ ᱠᱟᱫᱟ᱾ ᱱᱚᱛᱩᱱ ᱱᱚᱚᱛᱩᱱ ᱢᱚᱰᱮᱞ ᱡᱟᱦᱟᱸ ᱵᱮᱰᱠᱟᱥᱴᱤᱝ
ᱦᱮᱸ ᱦᱮᱸ᱾
ᱚᱱᱟ ᱵᱮᱰᱠᱟᱥᱴᱤᱧ ᱥᱟᱵ ᱠᱚ ᱦᱳᱭᱳᱜᱼᱟ᱾
ᱚ, ᱦᱩᱸ᱾
ᱟᱫᱚ ᱛᱟᱸᱦᱮᱱ ᱠᱷᱟᱡ ᱫᱚ ᱥᱟᱵ ᱦᱳᱭᱳᱜ ᱜᱮᱭᱟ ᱡᱚᱠᱷᱚᱱ ᱠᱚ ᱛᱟᱸᱦᱮ ᱫᱚ ᱵᱷᱟᱞᱮ ᱜᱮ
ᱦᱩᱸ ᱦᱩᱸ᱾
ᱦᱩᱸ᱾ ᱛᱚᱵᱮ ᱚᱱᱟ ᱫᱚ ᱪᱮ ᱜᱟᱰᱟ ᱨᱮᱥᱮ ᱪᱮ ᱜᱟᱹᱰᱭᱟᱹ ᱠᱟᱱᱟ?
ᱦᱳᱭ ᱜᱟᱰᱟ ᱠᱚᱨᱮ ᱜᱟᱰᱟ ᱢᱮᱱᱟᱜᱼᱟ ᱰᱮᱢ ᱞᱮᱠᱟ ᱢᱮᱱᱟᱜ ᱠᱟᱫᱟ᱾
ᱚᱸ ᱦᱩᱸ᱾ ᱛᱟᱦᱚᱞᱮ ᱫᱤᱱᱟᱢᱹ ᱜᱤ ᱦᱟᱹᱠᱩ ᱯᱮ ᱡᱚᱢᱮᱜ ᱠᱚᱣᱟ ᱥᱮ?
ᱫᱤᱱᱟᱹᱢ ᱫᱚ ᱵᱟᱝ, ᱚᱠᱟ ᱥᱚᱢᱚᱭ ᱜᱟᱛᱮ ᱠᱚᱣᱟᱜ ᱪᱮᱸ ᱤᱭᱟᱹ ᱦᱳᱭᱱᱟ ᱪᱚᱞᱚ ᱵᱚᱱ ᱪᱟᱞᱟᱜᱼᱟ, ᱮᱢᱱᱤ ᱵᱤᱠᱤ ᱵᱤ ᱠᱮᱞ ᱴᱟᱭᱤᱢ ᱦᱚᱸ ᱫᱟᱬᱟᱵᱟᱲᱟ ᱦᱳᱭᱳᱜᱼᱟ ᱟᱨ ᱱᱚᱝᱠᱟ ᱤᱭᱟᱹ ᱠᱚᱦᱚᱸ ᱦᱳᱭᱳᱜᱼᱟ᱾
ᱦᱩᱸ᱾
ᱚ ᱛᱟᱦᱞᱮ ᱚᱱᱛᱮ ᱫᱟᱜ ᱫᱟᱜ ᱫᱟᱜ ᱫᱟᱭᱥᱮ ᱵᱟᱭ ᱫᱟᱜ ᱮᱫᱟ?
ᱵᱟ ᱱᱚᱛᱮ ᱫᱚ ᱵᱟᱭ ᱫᱟᱜ ᱠᱟᱫᱟ, ᱦᱚᱞᱟ ᱦᱚᱸ ᱵᱟᱭ ᱫᱟᱜ ᱠᱟᱫᱟ ᱛᱤᱦᱤᱧ ᱦᱚᱸ ᱵᱟᱝ ᱥᱤᱛᱩᱝ ᱫᱟ ᱜᱟᱡᱟᱠ᱾
ᱦᱮᱸ ᱥᱤᱛᱩᱝ ᱜᱮ ᱱᱚᱛᱮ ᱦᱚᱸ ᱚᱝᱠᱟ ᱜᱮ ᱠᱚᱭᱮᱠ ᱫᱤᱱ ᱫᱚ ᱜᱮ ᱫᱚᱢᱮᱭ ᱥᱤᱛᱩᱝ ᱮᱫ ᱛᱟᱸᱦᱮᱱᱟ ᱟᱨ ᱱᱚᱜᱚᱭ ᱵᱟᱲ ᱫᱤᱱ ᱜᱟᱱᱮ ᱫᱟᱜ ᱠᱟᱜ ᱞᱮᱭᱟ, ᱦᱟᱸᱜ ᱮᱠᱷᱚᱱ ᱫᱚ ᱚᱝᱠᱟ ᱟᱨ ᱠᱤᱪᱷᱩ ᱜᱮ ᱵᱟᱝ ᱦᱳᱭ ᱠᱟᱱᱟ᱾
ᱦᱚᱸ ᱟᱹᱰᱤ ᱠᱟᱡᱟᱠ ᱮ ᱥᱤᱛᱩᱝ ᱫᱟ ᱚᱱᱟᱜᱮ ᱛᱷᱚᱲᱟ ᱚᱱᱟ ᱤᱭᱟᱹ ᱠᱚᱫᱚᱯᱮ ᱦᱩᱲᱩ ᱠᱚᱫᱚᱯᱮ ᱮᱨ ᱠᱟᱫᱟ ᱥᱮ ᱵᱟᱝ ᱟᱯᱮ?
ᱦᱳᱲᱳ ᱠᱚᱫᱚ ᱮᱠᱷᱚᱱ ᱦᱟᱸᱜ ᱩᱱᱟᱹᱜ ᱫᱚ ᱵᱟᱞᱮ ᱮᱨ ᱠᱟᱫᱟ ᱫᱟᱜ ᱵᱟᱭ ᱩᱱᱫᱤᱱ ᱫᱚ ᱵᱟᱭ ᱫᱟᱜ ᱠᱟᱜ ᱠᱷᱟᱱᱮ ᱫᱟᱜ ᱫᱤᱱ
ᱦᱩᱸ᱾
ᱚ ᱚᱱᱛᱮ ᱪᱮᱠᱟ ᱫᱟᱜ ᱫᱟᱭ ᱥᱮ ᱵᱟᱭ ᱫᱟᱜ ᱫᱟ?
ᱱᱚᱛᱮ ᱫᱚ ᱮᱨ ᱠᱟᱫᱟᱞᱮ ᱟᱫᱚ ᱥᱤᱛᱩᱝ ᱫᱟᱭᱛᱚ ᱠᱟᱡᱟᱠ ᱡᱟᱱᱟᱢ ᱠᱟᱱᱟ ᱠᱟᱹᱴᱤᱡ ᱠᱟᱹᱴᱤᱡ᱾
ᱟᱪᱪᱷᱟ᱾
ᱦᱩᱸ ᱟᱫᱚ ᱚᱱᱟᱜᱤ ᱪᱤᱠᱟ ᱜᱚᱡᱚᱜᱼᱟ ᱥᱮ ᱪᱤᱠᱟᱜᱼᱟ ᱦᱟᱸᱜ ᱡᱟᱭ ᱥᱤᱛᱩᱝ ᱫᱟ ᱫᱟᱜ ᱦᱚᱸ ᱵᱟᱭ ᱫᱟᱜ
ᱦᱚᱸ ᱫᱟᱜ ᱜᱮᱛᱚ ᱵᱟᱹᱱᱩᱜᱼᱟ ᱱᱮᱛᱟᱨ ᱫᱟᱜ ᱜᱮ ᱵᱟᱭ ᱫᱟᱜ ᱫᱟ᱾
ᱦᱮᱸ ᱦᱮᱸ ᱚᱱᱟᱜᱮ ᱛᱷᱚᱲᱟ ᱢᱩᱥᱠᱤᱞ ᱫᱚ᱾
ᱟᱪᱪᱷᱟ᱾
ᱟᱨ ᱛᱤᱨᱤᱥᱮ ᱡᱩᱱ ᱛᱤᱭᱳᱜ ᱠᱟᱱᱟ ᱦᱩᱞ ᱫᱤᱵᱚᱥ ᱦᱩᱞ ᱢᱟᱦᱟ ᱫᱚ ᱪᱮᱫ ᱞᱮᱠᱟ ᱟᱯᱮ ᱥᱮᱫ ᱫᱚᱠᱚ ᱢᱟᱱᱟᱣᱟ ᱥᱮ ᱵᱟᱝ?
ᱦᱩᱸ ᱢᱟᱱᱟ ᱦᱳᱭᱳᱜ ᱜᱮᱭᱟ᱾
ᱚᱻ ᱪᱮᱫ ᱞᱮᱠᱟ ᱠᱚ ᱢᱟᱱᱟᱣᱟ ᱛᱷᱚᱲᱟᱢ ᱞᱟᱹᱭ ᱞᱮᱠᱷᱟᱡ
ᱢᱟᱱᱟᱣ ᱫᱚ ᱪᱮᱫ ᱞᱮᱠᱟ ᱟᱵᱚᱣᱟᱜ ᱡᱟᱦᱟᱸ ᱠᱟᱱ ᱛᱟᱵᱚᱱᱟ ᱚᱱᱠᱟᱜᱤ ᱮᱴᱟᱜ ᱠᱤᱪᱷᱩ ᱫᱚ ᱵᱟᱝ, ᱡᱟ ᱮᱢᱱᱤ ᱠᱟᱞᱪᱟᱨ ᱩᱫᱩᱜ ᱫᱚᱦᱚᱭ ᱦᱩᱭᱩᱜ ᱜᱮᱭᱟ᱾ ᱮᱠᱟᱞᱛᱮ ᱡᱟᱦᱟᱸ ᱟᱵᱚ ᱥᱟᱛᱟᱞ ᱨᱮᱱᱟᱜ ᱡᱟᱦᱟᱸ ᱡᱟᱦᱟᱸ ᱠᱟᱞᱪᱟᱨ ᱠᱚ ᱢᱮᱱᱟᱜ ᱚᱸᱰᱮ ᱠᱚᱜᱮ ᱫᱚᱦᱚᱭ ᱦᱳᱭᱳᱜᱼᱟ ᱴᱨᱮᱰᱤᱥᱚᱱᱟᱞ
ᱚᱸ ᱦᱩᱸ᱾
ᱱᱤᱰᱟᱹᱜ ᱮᱴᱟᱜ ᱠᱤᱪᱷᱩ ᱫᱚ ᱵᱟᱝ ᱚᱱᱟ ᱫᱚ ᱵᱟᱝ ᱵ
ᱚ ᱚᱱᱟ ᱡᱟᱦᱟ ᱯᱨᱳᱜᱨᱟᱢ ᱠᱚ ᱦᱩᱭ ᱵᱟᱲᱟᱜ-ᱟ᱾ ᱪᱷᱟᱹᱯᱨᱤ ᱮᱱᱮᱡ ᱰᱟᱹᱵᱩᱝ ᱰᱟᱱᱥ ᱠᱚ ᱚᱱᱟ ᱠᱚᱫᱚ ᱦᱳᱭᱳᱜ-ᱟ᱾ ᱥᱮ ᱵᱟᱝ
ᱚᱦᱚ ᱚᱱᱟ ᱠᱚᱫᱚ ᱵᱟᱝ ᱦᱳᱭᱳᱜ-ᱟ
ᱥᱚᱦᱨᱟᱭ ᱨᱮ ᱯᱤᱭᱮᱱᱮ ᱚ ᱦᱩᱞ ᱫᱤᱵᱚᱥ ᱫᱚ ᱵᱟᱝ ᱦᱳᱭᱳᱜ-ᱟ᱾ ᱵᱟᱝ ᱟᱯᱮ ᱥᱮᱫ ᱫᱚ ᱦᱩᱸ ᱦᱩᱸ
ᱦᱩᱞ ᱫᱤᱵᱚᱥ ᱢᱟᱱᱟᱣ ᱜᱮᱭᱟᱞᱮ
ᱚ ᱦᱮᱸ ᱦᱮᱸ ᱵᱚᱞᱮ ᱦᱩᱞ ᱫᱤᱵᱚᱥ ᱨᱮᱫᱚ ᱚᱱᱟ ᱯᱨᱳᱜᱨᱟᱢ ᱠᱚᱫᱚ ᱵᱟᱝ ᱦᱩᱭᱩᱜ ᱜᱮᱭᱟ᱾
ᱵᱟᱝ ᱚᱱᱠᱟ ᱫᱚ ᱵᱟᱝ ᱦᱩᱭᱩᱜ-ᱟ᱾ ᱵᱟᱹᱲᱤᱡ ᱟᱜ ᱫᱚ ᱵᱟᱝ ᱦᱩᱭᱩᱜ-ᱟ᱾ ᱡᱟᱦᱟ ᱫᱚ ᱟᱵᱚᱣᱟᱜᱟ ᱡᱟ ᱥᱟᱶᱛᱟ ᱢᱮᱥᱟᱜ ᱠᱟᱱ ᱛᱟᱵᱚᱱᱟ ᱮᱱᱮᱡ ᱥᱮᱨᱮᱧ ᱠᱚ ᱵᱚᱞᱮ ᱛᱟᱯᱚᱨᱮ ᱦᱚᱭᱛᱚ ᱪᱷᱳᱴᱳᱠᱷᱟᱴᱳ ᱥᱯᱳᱨᱴ ᱥᱟᱨ ᱛᱩᱧ ᱱᱤᱭᱟᱹ ᱠᱚᱫᱚ ᱦᱩᱭᱩᱜ ᱜᱮᱭᱟ
ᱦᱮᱸ ᱦᱮᱸ ᱟᱭᱢᱟ ᱡᱟᱭᱜᱟ ᱨᱮ ᱚᱱᱠᱟᱧ ᱧᱮᱞ ᱟᱠᱟᱫᱟ ᱫᱤᱱ ᱵᱮᱞᱟ ᱫᱚ ᱠᱚ ᱢᱟᱱᱟᱣ ᱠᱚ ᱚᱱᱟ ᱤᱭᱟᱹ ᱦᱩᱞ ᱫᱤᱵᱚᱥ ᱟᱨ ᱧᱤᱫᱟᱹ ᱫᱚ ᱯᱨᱳᱜᱨᱟᱢ ᱠᱚ ᱦᱩᱭ ᱦᱚᱪᱚᱭᱟ ᱟᱭᱢᱟ ᱥᱮᱫ
ᱵᱟᱝ ᱦᱩᱭᱩᱜ ᱜᱮᱭᱟ ᱱᱚᱛᱮ ᱫᱚ ᱵᱟᱝ ᱦᱩᱭᱩᱜ ᱜᱮᱭᱟ
ᱚ
ᱟᱫᱚ ᱟᱫᱚᱢ ᱟᱫᱚᱢ ᱡᱟᱭᱜᱟ ᱨᱮᱫᱚ ᱪᱟᱞᱟᱜ ᱠᱟᱱ ᱛᱟᱦᱮᱱ ᱜᱮᱭᱟ ᱚᱱᱟ ᱠᱚᱫᱚ ᱵᱚᱱᱫᱚ ᱵᱟᱲᱟ ᱦᱩᱭ ᱟᱠᱟᱱᱟ᱾
ᱦᱮᱸ ᱦᱮᱸ ᱚᱱᱠᱟᱜᱮ ᱟᱨ ᱟᱯᱮ ᱥᱮᱫ ᱚᱱᱛᱮ ᱛᱟᱦᱚᱞᱮ ᱦᱮᱸ ᱞᱟᱹᱭᱢᱮ
ᱟᱪᱷᱟ ᱟᱪᱷᱟ ᱪᱮᱫ ᱪᱮᱫ ᱮᱢ ᱞᱟᱹᱭ ᱮᱫᱟ?
ᱢᱮᱱᱫᱟᱹᱧ ᱟᱯᱮ ᱥᱮᱫ ᱛᱟᱦᱚᱞᱮ ᱚᱱᱠᱟ ᱵᱟᱡᱟᱨ ᱠᱚᱫᱚ ᱛᱤᱱᱟᱹᱜ ᱡᱷᱟᱹᱞ?
ᱵᱟᱡᱟᱨ ᱠᱚᱫᱚ ᱢᱮᱱᱟᱜ-ᱟ᱾ ᱳᱭ ᱯᱟᱸᱪ ᱪᱟᱨ ᱠᱤᱞᱳ ᱥᱟᱲᱮ ᱪᱟᱨ ᱠᱤᱞᱳ ᱯᱟᱸᱪ ᱠᱤᱞᱳᱢᱤᱴᱟᱨ
ᱚ ᱦᱮᱸ ᱦᱩ ᱥᱩᱨ ᱜᱮᱭᱟ ᱛᱚᱵᱮ ᱵᱟᱝ ᱛᱟᱦᱞᱮ ᱤᱥᱠᱩᱞ ᱠᱚᱦᱚᱸ ᱡᱚᱛᱚ ᱥᱩᱨ ᱜᱮᱭᱟ ᱤᱥᱠᱩᱞ ᱠᱚᱞᱮᱡᱽ ᱠᱚ᱾
ᱦᱮᱸ ᱤᱥᱠᱩᱞ ᱠᱚᱫᱚ ᱦᱩᱭᱩᱜ-ᱟ᱾ ᱢᱚᱴᱟᱢᱩᱴᱤ ᱫᱚᱥ ᱠᱤᱞᱳᱢᱤᱴᱟᱨ ᱤᱱᱠᱟᱹ ᱠᱟᱛᱮ ᱥᱟᱵ ᱦᱩᱭᱩᱜ-ᱟ᱾ ᱤᱭᱟᱹ ᱠᱚᱞᱮᱡᱽ ᱠᱚᱫᱚ ᱟᱨ ᱤᱥᱠᱩᱞ ᱠᱚ ᱫᱚ ᱦᱩᱭᱩᱜ-ᱟ ᱫᱚᱥ ᱠᱤᱞᱚ ᱢᱤᱴᱟᱨ ᱚᱱᱠᱟ ᱠᱟᱛᱮ ᱦᱮᱱᱟᱜ ᱠᱟᱫᱟ
ᱦᱩᱸ ᱦᱩᱸ
ᱛᱚᱵᱮ ᱟᱯᱮᱥᱮᱫ ᱫᱚ ᱤᱭᱟᱹ ᱪᱮᱫ ᱵᱤᱨ ᱫᱤᱥᱚᱢ ᱠᱟᱱᱟ ᱥᱮ ᱵᱩᱨᱩ ᱫᱤᱥᱚᱢ ᱟᱯᱮ?
ᱦᱳᱭ ᱵᱤᱨᱵᱩᱨᱩ ᱡᱚᱛᱚ ᱜᱮ ᱢᱮᱱᱟᱜᱟ᱾
ᱦᱮᱸ ᱡᱚᱛᱚ ᱜᱮ ᱛᱟᱹᱨᱩᱵ ᱠᱚᱠᱚ ᱧᱟᱢᱚᱜ ᱜᱮᱭᱟ ᱥᱮ?
ᱟᱜ ᱦᱟ
ᱛᱟᱹᱨᱩᱵ ᱠᱚᱠᱚ ᱧᱟᱢᱚᱜ ᱜᱮᱭᱟ ᱥᱮ?
ᱛᱟᱦᱚᱞᱮ ᱦᱟᱛᱤ ᱦᱟᱛᱤ
ᱳᱭ ᱡᱚᱢ ᱵᱟᱠᱚ ᱧᱟᱢᱟᱠᱚ ᱥᱮ ᱩᱱ ᱥᱚᱢᱚᱭ ᱠᱚ ᱦᱤᱡᱩᱜ ᱜᱮᱭᱟ ᱵᱟᱝ ᱯᱷᱮᱰᱚᱜ ᱜᱮᱭᱟ ᱠᱚ
ᱦᱮᱸ? ᱦᱮᱞᱳ ᱾ ᱦᱮᱞᱳ ᱾